ᱜᱚᱝᱠᱮ ᱟᱸᱡᱚᱢ ᱧᱟᱢᱚᱜᱼᱼ
ᱦᱳᱭ ᱟᱸᱡᱚᱢ ᱧᱟᱢᱚᱜ ᱠᱟᱱ ᱜᱮᱭᱟ᱾ ᱟᱹᱞᱤᱧᱟᱜ ᱱᱚᱛᱮ ᱱᱟᱜ ᱵᱮᱱ ᱟᱸᱡᱚᱢ ᱧᱟᱢᱮᱫ ᱠᱟᱱ ᱜᱮᱭᱟ?
ᱦᱳ ᱦᱳᱭ, ᱛᱟᱦᱞᱮ ᱛᱚᱵᱮ ᱜᱚᱝᱠᱮ ᱪᱮᱫ ᱪᱮᱠᱟ ᱦᱩᱭᱩᱜ ᱠᱟᱱᱟ ᱱᱤᱛ ᱵᱮᱲᱟ ᱫᱚ?
ᱜᱚᱝᱠᱮ ᱨᱚᱲ ᱠᱟᱹᱴᱤᱡ ᱮᱸᱻ ᱟᱸᱻ ᱫᱟᱵᱲᱟᱜ ᱠᱟᱱ ᱛᱟᱵᱮᱱᱟ, ᱵᱟᱝ ᱟᱸᱡᱚᱢ ᱧᱟᱢᱚᱜ ᱠᱟᱱᱟ ᱠᱟᱹᱴᱤᱡ ᱴᱟᱣᱟᱨ ᱠᱚ ᱵᱮᱱ ᱧᱮᱞ ᱠᱮᱭᱟ᱾
ᱱᱤᱛᱚᱝ ᱟᱸᱡᱚᱢ ᱧᱟᱢᱚᱜ ᱠᱟᱱᱟ ᱜᱚᱝᱠᱮ?
ᱦᱳᱭ ᱦᱳᱭ ᱱᱤᱛᱚᱜ ᱱᱤᱛᱚᱜ ᱱᱟᱯᱟᱭ ᱟᱸᱡᱚᱢᱚᱜ ᱠᱟᱱᱟ, ᱥᱟᱯᱷᱟ ᱜᱮ ᱟᱸᱡᱚᱢᱚᱜ ᱠᱟᱱᱟ᱾ ᱛᱟᱦᱞᱮ ᱜᱚᱝᱠᱮᱼᱼ ᱪᱮᱫ ᱞᱮᱠᱟ ᱱᱟᱯᱟᱭ, ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ?
ᱜᱚᱝᱠᱮ ᱱᱤᱛᱚᱜ ᱫᱚ ᱫᱩᱲᱩᱵ ᱵᱟᱲᱟᱭ ᱦᱩᱭᱩᱜ ᱠᱟᱱᱟ, ᱪᱮᱫᱦᱚᱸ ᱠᱟᱹᱢᱤ ᱵᱟᱝ ᱠᱟᱹᱴᱤᱡᱼᱼ ᱪᱮ ᱥᱮᱛᱟᱜ ᱥᱮᱱ ᱠᱷᱮᱛ ᱥᱮᱱ ᱠᱟᱹᱴᱤᱡ ᱥᱮᱱ ᱦᱩᱭ ᱞᱮᱱᱟ ᱟᱲᱮ ᱞᱟᱜ᱾ ᱛᱚ ᱚᱱᱛᱮ ᱠᱷᱚᱱᱟᱜᱼᱼ ᱚᱱᱛᱮ ᱠᱷᱚᱱᱟᱜ ᱦᱮᱡ ᱦᱩᱭ ᱠᱟᱱᱟ ᱚᱲᱟᱜ ᱥᱮᱱ ᱱᱤᱛᱚᱝ ᱫᱚ, ᱟᱨᱚ ᱯᱷᱤᱨ ᱦᱩᱭᱩᱜᱼᱟ ᱦᱟᱸᱜ ᱢᱤᱫ ᱜᱷᱟᱹᱲᱤᱡ ᱯᱚᱨ᱾
ᱳᱭ ᱜᱚᱝᱠᱮ ᱛᱟᱦᱞᱮ ᱛᱚᱵᱮ ᱪᱟᱥ ᱠᱟᱹᱢᱤ ᱫᱤᱱ ᱠᱟᱱᱟ ᱱᱤᱛᱚᱜ ᱢᱟ ᱥᱟᱱ ᱥᱟᱲ ᱢᱟ ᱱᱟᱦᱟᱜ ᱟᱨᱼᱼ ᱫᱟᱜ ᱫᱤᱱ ᱦᱚᱸ ᱠᱟᱱᱟ ᱟᱨ ᱠᱟᱹᱢᱤ ᱢᱟ ᱮᱱᱛᱮᱜ ᱵᱚᱱ ᱟᱵᱩᱣᱟᱜ ᱢᱟ ᱠᱟᱱ ᱛᱟᱵᱩᱱ ᱜᱮ ᱱᱤᱛᱚᱜ ᱢᱟ ᱱᱤᱛ ᱵᱮᱲᱟ ᱢᱟ᱾ ᱟᱫᱚ ᱠᱟᱹᱢᱤ ᱨᱮᱜᱮ ᱱᱟᱦᱟᱜ ᱟᱵᱚ ᱫᱚ ᱢᱮᱱᱟᱜ ᱵᱚᱱᱟ᱾ ᱟᱻ ᱦᱩᱲᱩ ᱨᱚᱦᱚᱭ ᱠᱚᱫᱚ ᱪᱟᱥᱵᱟᱥ ᱠᱚᱫᱚ ᱱᱟᱦᱟᱜ ᱟᱵᱚ ᱫᱚᱼᱼ ᱥᱟᱱᱟᱢ ᱠᱷᱚᱱ ᱢᱟᱲᱟᱝ ᱨᱮᱵᱚᱱ ᱫᱚᱦᱚᱭ ᱛᱟᱦᱮᱱᱟ ᱟᱨᱼᱼ ᱨᱟᱹᱥᱠᱟᱹ ᱟᱹᱭᱠᱟᱹᱜ ᱛᱮᱦᱮᱱᱟ ᱡᱮ ᱢᱤᱫᱴᱟᱱ ᱢᱟᱹᱱᱢᱤ ᱠᱟᱛᱮ ᱟᱵᱚ ᱢᱟᱱᱮ ᱪᱟᱥ ᱠᱟᱹᱢᱤ ᱨᱮᱵᱚᱱ ᱠᱷᱟᱴᱟᱜ ᱛᱟᱦᱮᱱᱟ ᱟᱨ ᱟᱵᱚᱣᱟᱜ ᱥᱩᱞᱩᱠ ᱥᱚᱝᱥᱟᱨ ᱞᱟᱹᱜᱤᱫ ᱵᱚᱱ ᱠᱟᱹᱢᱤ ᱛᱟᱦᱮᱱᱟ ᱦᱳᱭᱥᱮ ᱟᱨ ᱛᱚᱵᱮ ᱪᱟᱥᱵᱟᱥ ᱚ ᱢᱟᱱᱮ ᱦᱩᱲᱩ ᱨᱚᱦᱚᱭ ᱫᱚ ᱯᱮ ᱮᱦᱚᱰ ᱮᱱᱟ ᱥᱮ ᱵᱟᱝ?
ᱦᱩᱲᱩ ᱨᱚᱦᱚᱭ ᱫᱚ ᱮᱦᱚᱵ ᱦᱩᱭ ᱠᱟᱱᱟ ᱛᱚ ᱢᱩᱪᱟᱹᱫ ᱞᱮᱠᱟ ᱜᱮ ᱦᱟᱸᱜ᱾ ᱵᱟᱹᱭᱦᱟᱹᱲ ᱠᱚᱫᱚ ᱯᱩᱨᱟᱹᱣ ᱦᱩᱭ ᱟᱠᱟᱱᱟ ᱦᱟᱸᱜ ᱾ ᱟᱨ ᱵᱟᱹᱫ ᱠᱚ ᱠᱟᱹᱴᱤᱡ ᱢᱤᱫᱴᱤᱡ ᱵᱟᱨᱭᱟ ᱵᱟᱹᱠᱤ ᱦᱮᱱᱟᱜᱼᱟ ᱾
ᱦᱳᱭ ᱦᱳᱭ ᱾ ᱟᱞᱮ ᱯᱟᱦᱴᱟ ᱦᱚᱸ ᱚᱝᱠᱟ ᱜᱮ ᱱᱟᱦᱟᱸᱜ ᱜᱚᱝᱠᱮ ᱾ ᱦᱩᱲᱩ ᱨᱚᱦᱚᱭ ᱠᱚᱫᱚ ᱱᱟᱦᱟᱜ ᱱᱚᱜᱼᱚᱭᱼᱼ ᱵᱟᱨᱟᱵᱟᱹᱨᱤ ᱠᱚ ᱦᱩᱭ ᱟᱠᱟᱱᱟ ᱾ ᱵᱟᱹᱭᱦᱟᱹᱲ ᱠᱷᱮᱛ ᱠᱚᱫᱚ ᱞᱮ ᱪᱟᱵᱟ ᱵᱟᱲᱟ ᱠᱮᱫᱼᱟ ᱾ ᱵᱟᱹᱫᱽ ᱠᱚᱫᱚ ᱱᱟᱦᱟᱜ ᱥᱟᱨᱮᱡ ᱵᱟᱲᱟᱣ ᱠᱟᱱᱟ ᱾ ᱚᱱᱟ ᱠᱚᱜᱮ ᱱᱟᱦᱟᱜᱼᱼ ᱵᱟᱹᱠᱤ ᱜᱮᱭᱟ ᱾ ᱟᱫᱚ ᱢᱮᱱᱠᱷᱟᱱ ᱧᱮᱞᱚᱜ ᱠᱟᱱᱟ ᱡᱟᱦᱟᱸ ᱮᱱᱛᱮᱫ ᱪᱟᱥ ᱠᱟᱹᱢᱤ ᱨᱮᱫᱚ ᱱᱟᱦᱟᱜ ᱚᱱᱟᱼᱼ ᱫᱟᱜ ᱵᱷᱚᱨᱥᱟ ᱜᱮ ᱱᱟᱦᱟᱜ ᱟᱵᱚ ᱠᱚᱫᱚ ᱢᱮᱱᱟᱜ ᱵᱚᱱᱟ ᱾ ᱡᱮᱢᱚᱱ ᱫᱟᱜ ᱮ ᱡᱟᱹᱲᱤ ᱭᱟ ᱛᱚᱢᱚᱱ ᱜᱮ ᱱᱟᱦᱟᱜ ᱟᱵᱚ ᱦᱚᱸ ᱪᱟᱥ ᱠᱟᱹᱢᱤ ᱨᱮᱵᱚᱱ ᱯᱷᱮᱰᱚᱜᱼᱟ ᱾ ᱟᱨ ᱡᱩᱫᱤ ᱡᱟᱜ ᱫᱟᱜ ᱠᱚ ᱵᱟᱭ ᱡᱟᱲᱤᱭᱟ ᱛᱚᱵᱮ ᱩᱱ ᱚᱠᱛᱚ ᱫᱚ ᱦᱟᱜ ᱟᱵᱚ ᱫᱚ ᱛᱟᱸᱹᱜᱤ ᱜᱮ ᱦᱩᱭᱩᱜ ᱛᱟᱵᱚᱱᱟ ᱮᱱᱛᱮᱫ ᱾ᱟᱨ ᱱᱚᱝᱠᱟ ᱜᱟᱹᱰᱭᱟᱹ ᱠᱚ ᱯᱩᱠᱷᱨᱤ ᱠᱚ ᱜᱟᱹᱱᱟᱹᱭ ᱱᱟᱞᱟ ᱠᱚ ᱾ ᱥᱮ ᱚᱝᱠᱟ ᱾ ᱵᱳᱨᱤᱱ ᱠᱚ ᱛᱟᱦᱮᱱᱟ ᱩᱱ ᱚᱠᱛᱮ ᱜᱮ ᱱᱟᱦᱟᱜ ᱵᱚᱱ ᱟᱵᱚ ᱵᱚᱱ ᱪᱟᱥ ᱫᱟᱲᱮᱭᱟᱜᱼᱟ ᱦᱳᱭ ᱥᱮ ᱾
ᱮᱸ ᱦᱳᱭ ᱦᱳᱭ ᱱᱤᱛᱚᱝ ᱫᱚ ᱚᱱᱟᱼᱼ ᱩᱱᱟᱹᱜ ᱫᱚ ᱵᱟᱭ ᱫᱟᱜ ᱮᱫᱟ ᱥᱮ ᱾ ᱫᱟᱜ ᱠᱷᱟᱱ ᱫᱚᱢᱮᱭ ᱫᱟᱜ ᱮᱫᱟ᱾ ᱟᱨ ᱵᱟᱠᱷᱟᱱ ᱫᱚ ᱮᱠᱫᱚᱢᱼᱼ ᱠᱟᱹᱴᱤᱡ ᱦᱚᱸ ᱵᱟᱭ ᱫᱟᱜ ᱮᱫᱟ᱾ ᱚᱱᱟ ᱠᱷᱟᱹᱛᱤᱨ ᱥᱩᱨ ᱠᱚᱨᱮ ᱡᱟᱦᱟᱸ ᱠᱚᱨᱮᱜ ᱢᱤᱫᱴᱤᱪ ᱯᱩᱠᱷᱨᱤ ᱵᱟᱠᱷᱟᱱ ᱜᱟᱹᱰᱭᱟᱹᱼᱼ ᱵᱮᱱᱟᱣ ᱠᱟᱜ ᱫᱚᱨᱠᱟᱨ ᱾
ᱦᱳᱭ ᱜᱚᱝᱠᱮ ᱦᱳᱭ ᱾ ᱟᱦ ᱢᱤᱫᱴᱟᱹᱝ ᱜᱟᱹᱰᱽᱭᱟᱹ ᱵᱟᱠᱷᱟᱱ ᱢᱤᱫᱴᱟᱹᱱ ᱯᱩᱠᱷᱨᱤ ᱵᱮᱱᱟᱣ ᱠᱟᱜ ᱫᱚ ᱵᱚᱦᱚᱛ ᱞᱟᱹᱠᱛᱤ ᱜᱮᱭᱟ ᱾ ᱟᱨ ᱡᱮᱠᱳᱢ ᱵᱟ ᱡᱤᱱᱤᱥ ᱡᱟᱦᱟᱸ ᱛᱤᱱᱟᱹᱜ ᱮᱱᱛᱮᱜ ᱵᱚᱱ ᱪᱟᱥ ᱮᱜ ᱠᱟᱱ ᱚᱱᱟ ᱢᱟᱵᱚᱱ ᱪᱟᱥ ᱜᱮᱭᱟ᱾ ᱟᱨ ᱪᱟᱥᱼᱼ ᱠᱟᱹᱢᱤ ᱫᱚ ᱱᱟᱦᱟᱜ ᱡᱮᱢᱚᱱ ᱵᱟᱵᱚᱱ ᱵᱚᱱᱫᱚᱭ ᱾ ᱡᱮᱢᱚᱱ ᱢᱤᱫ ᱵᱟᱨ ᱦᱚᱲ ᱠᱩ ᱵᱟᱹᱭ ᱵᱟᱹᱭ ᱛᱮᱠᱩᱼᱼ ᱵᱚᱱᱫᱚᱭᱮᱜ ᱠᱟᱱᱟ, ᱵᱷᱟᱜᱽ ᱠᱚᱛᱮ ᱵᱚᱱ ᱮᱢᱟᱣ ᱟᱠᱚ ᱠᱟᱱᱟ᱾ ᱟᱫᱚ ᱚᱱᱟ ᱛᱮᱫᱚ ᱪᱮᱫ ᱪᱤᱠᱟᱜ ᱠᱟᱱᱟ ᱦᱚᱲᱢᱚ ᱠᱚᱦᱚᱸ ᱯᱷᱤᱨᱤ ᱵᱟᱝ ᱦᱩᱭᱩᱜ ᱠᱟᱱ ᱛᱟᱵᱚᱱᱟ᱾ ᱦᱚᱲᱢᱚ ᱠᱚᱦᱚᱸ ᱚᱱᱠᱟ ᱠᱷᱩᱛᱤ ᱠᱚ ᱵᱩᱡᱷᱟᱹᱣᱟ ᱵᱟᱢ ᱠᱟᱹᱢᱤ ᱞᱮᱠᱷᱟᱡ ᱱᱟᱦᱟᱜ ᱾ ᱫᱩᱲᱩᱵ ᱫᱩᱲᱩᱵ ᱡᱚᱢ ᱢᱟ ᱱᱟᱦᱟᱜ ᱟᱵᱚ ᱢᱟ ᱦᱟᱸᱜ ᱮᱠᱟᱞ ᱵᱮᱥ ᱜᱮ ᱵᱟᱵᱚᱱ ᱵᱩᱡᱷᱟᱹᱣ ᱦᱳᱭ ᱥᱮ ᱾
ᱦᱮᱸ ᱦᱚᱲᱢᱚ ᱠᱚ ᱴᱷᱤᱠ ᱵᱟᱝ ᱟᱹᱭᱠᱟᱹᱜᱼᱟ᱾ ᱟᱨ ᱯᱞᱟᱥ ᱥᱩᱨᱤᱨ ᱪᱚᱨᱪᱟ ᱠᱟᱹᱴᱤᱡ ᱞᱟᱹᱜᱤᱫ ᱫᱚ ᱠᱟᱹᱢᱤ ᱜᱮ ᱞᱟᱜᱟᱜᱼᱟ ᱾ ᱟᱨ ᱟᱵᱚ ᱫᱚ ᱥᱟᱱᱛᱟᱲ ᱦᱚᱯᱚᱱ ᱥᱮ ᱦᱚᱯᱚᱱᱼᱼ ᱦᱚᱯᱚ ᱠᱟᱹᱴᱤᱡ ᱠᱷᱚᱱᱟᱜ ᱜᱮ ᱠᱟᱹᱢᱤ ᱵᱚᱱ ᱦᱮᱣᱟ ᱟᱠᱟᱱᱟ ᱾ ᱟᱨ ᱠᱟᱹᱢᱤ ᱞᱮᱠᱷᱟᱱ ᱛᱚ ᱵᱮᱥ ᱵᱟᱝ ᱟᱹᱭᱠᱟᱹᱜᱼᱟ ᱦᱟᱸᱜ ᱾ ᱦᱚᱲᱢᱚ ᱠᱚ ᱮᱴᱟᱜ ᱨᱚᱠᱚᱢ ᱟᱹᱭᱠᱟᱹᱜᱼᱟ ᱾
ᱦᱳᱭ ᱾ ᱟᱹᱞᱤᱧ ᱫᱚᱞᱤᱧ ᱢᱮᱱᱟ ᱡᱮ ᱢᱟᱹᱱᱢᱤ ᱡᱤᱵᱚᱱ ᱨᱮᱼᱼ ᱢᱟᱱᱮ ᱠᱟᱹᱢᱤ ᱫᱚ ᱟᱹᱰᱤ ᱞᱟᱹᱠᱛᱤ ᱜᱮᱭᱟ ᱾ ᱡᱩᱫᱤ ᱢᱟᱹᱱᱢᱤ ᱡᱤᱵᱚᱱ ᱨᱮ ᱡᱩᱫᱤ ᱵᱮᱱ ᱠᱟᱹᱢᱤᱭᱮᱜ ᱠᱟᱱᱟᱼᱼ ᱛᱟᱦᱚᱞᱮ ᱟᱹᱰᱤ ᱜᱟᱱ ᱟᱭᱢᱟ ᱢᱟᱱᱮ ᱦᱚᱲᱢᱚ ᱞᱟᱹᱜᱤᱫ ᱛᱮ ᱟᱹᱰᱤ ᱢᱚᱸᱡᱽ ᱦᱩᱭᱩᱜᱼᱟ ᱾ ᱡᱮᱠᱷᱚᱱ ᱠᱮ ᱠᱚᱢᱵᱟ ᱡᱤᱱᱤᱥ ᱜᱮ ᱡᱚᱠᱷᱚᱱ ᱦᱟᱲᱟᱢᱚᱜ ᱚᱠᱛᱮ ᱨᱮ ᱱᱟᱦᱟᱜ ᱩᱱᱥᱚᱢᱚᱭ ᱡᱟᱦᱟᱸ ᱯᱟᱨᱠᱚᱢ ᱠᱷᱚᱡ ᱢᱟᱱᱮ ᱵᱤᱨᱮᱫ ᱠᱚ ᱦᱩᱭᱩᱜᱼᱟ ᱥᱮ ᱫᱟᱬᱟ ᱵᱟᱲᱟᱭ ᱠᱚ ᱦᱩᱭᱩᱜᱼᱟ ᱩᱱ ᱚᱠᱛᱮ ᱦᱚᱸ ᱵᱮᱱ ᱠᱟᱹᱢᱤ ᱫᱟᱲᱮᱭᱟᱜᱼᱟ ᱫᱟᱬᱟᱵᱟᱲᱟ ᱫᱟᱲᱮᱭᱟᱜᱼᱟ ᱵᱚᱱ ᱪᱮᱫᱟᱜ ᱡᱮ ᱵᱟᱹᱯᱩ ᱛᱟᱠᱚ ᱠᱚ ᱛᱮᱦᱮᱸ ᱠᱟᱱᱟ ᱩᱱᱠᱩ ᱱᱟᱦᱟᱜ ᱟᱹᱰᱤ ᱦᱟᱲ ᱢᱚᱜ ᱦᱟᱹᱵᱤᱡ ᱠᱚ ᱵᱤᱨᱤᱫ ᱫᱟᱲᱮᱜ ᱠᱟᱱ ᱛᱟᱦᱮᱱ ᱜᱮᱭᱟ ᱠᱚ ᱟᱨ ᱫᱟᱬᱟᱵᱟᱲᱟ ᱫᱟᱲᱮᱜ ᱠᱟᱱ ᱛᱟᱦᱮᱱ ᱜᱮᱭᱟ ᱠᱚ ᱩᱱᱠᱩ ᱫᱚ ᱱᱚᱣᱟ ᱠᱟᱹᱢᱤ ᱭᱮᱫ ᱠᱟᱱ ᱛᱟᱦᱮᱱᱟᱠᱚ ᱟᱹᱰᱤ ᱠᱟᱡᱟᱠ ᱟᱹᱰᱤ ᱡᱳᱨᱛᱮ ᱚᱱᱟᱠᱩᱣᱟᱜ ᱦᱚᱲᱢᱚ ᱠᱚ ᱱᱟᱦᱟᱜ ᱚᱱᱟᱛᱮ ᱯᱷᱤᱨᱤ ᱪᱟᱵᱟ ᱟᱠᱟᱱ ᱛᱟᱠᱚ ᱛᱟᱦᱮᱱᱟ ᱦᱳᱭ ᱥᱮ
ᱦᱳᱭ ᱦᱳᱭ ᱦᱳᱭ ᱟᱨ ᱜᱚᱢᱠᱮ ᱛᱟᱦᱞᱮ ᱟᱯᱮ ᱟᱹᱛᱩ ᱫᱚ ᱟᱠᱟ ᱥᱮᱱ
ᱟ ᱜᱚᱢᱠᱮ ᱟᱛᱩ ᱠᱚᱢᱟ ᱵᱟᱞᱟᱝ ᱞᱟᱹᱭ ᱱᱚᱣᱟ ᱨᱮᱢᱟ ᱱᱟᱦᱟᱜ ᱟᱫᱚ ᱱᱚᱣᱟ ᱢᱟ ᱫᱚ ᱟᱫᱚ ᱟᱞᱮ ᱫᱚ ᱥᱟᱱᱛᱷᱟᱞ ᱯᱟᱨᱜᱟᱱᱟ ᱞᱮ ᱯᱟᱲᱟᱜ ᱠᱟᱱᱟ
ᱚ ᱥᱟᱱᱛᱷᱟᱞ ᱯᱟᱨᱜᱟᱱᱟ
ᱦᱳᱭ ᱟᱨ ᱛᱚᱵᱮ ᱜᱚᱝᱠᱮ ᱛᱚᱵᱮ ᱞᱟᱹᱭ ᱵᱮᱱ ᱛᱚᱵᱮ ᱪᱟᱥ ᱠᱟᱹᱢᱤ ᱟᱫᱚ ᱛᱤᱱᱟᱹᱜ ᱵᱚᱪᱷᱚᱨ ᱨᱮ ᱛᱤᱱᱟᱹᱜ ᱫᱟᱢ ᱯᱮ ᱪᱟᱥᱚᱜ ᱛᱟᱦᱮᱱᱟ ᱟᱯᱮ ᱫᱚ
ᱟᱞᱮ ᱫᱚ ᱵᱚᱪᱷᱚᱨ ᱨᱮ ᱢᱤᱫ ᱫᱷᱟᱣᱞᱮ ᱪᱟᱥᱟ
ᱦᱳᱭ ᱦᱳᱭ
ᱟᱥᱟᱲ ᱟᱥᱟᱲ ᱴᱟᱭᱤᱢ
ᱦᱳᱭ ᱦᱳᱭ ᱟᱫᱚ ᱜᱚᱢᱠᱮ ᱩᱱᱠᱩ ᱪᱤᱞᱮ ᱡᱤᱵᱽᱼᱡᱤᱭᱟᱹᱞᱤ ᱠᱚᱠᱚ ᱦᱚᱨᱟᱜ ᱮᱫ ᱠᱟᱱᱟ ᱩᱱᱠᱩ ᱠᱚ ᱠᱟᱹᱴᱤᱡ ᱵᱮᱱ ᱞᱟᱜᱟ ᱧᱚᱜ ᱞᱮᱠᱚ ᱠᱷᱟᱱᱡ ᱥᱟᱭᱤᱰ ᱥᱮᱫ ᱵᱟᱠᱷᱟᱡ ᱫᱚ
ᱦᱮᱸ ᱦᱮᱸ ᱥᱮᱱ ᱱᱟᱠᱚ ᱚᱱᱛᱮ ᱠᱚ ᱥᱮᱱ ᱱᱟ ᱡᱤᱵ
ᱵᱟᱝ ᱟᱸᱡᱚᱢᱚᱜ ᱠᱟᱱ ᱛᱟᱵᱚᱱᱟ ᱱᱤᱛᱚᱜ ᱢᱟ ᱱᱟᱦᱟᱜ ᱚᱠᱟᱴ ᱠᱟᱴᱷᱮᱡ ᱵᱮᱱ ᱛᱟᱦᱮᱸ ᱠᱟᱱᱟ ᱱᱟᱦᱟᱜ ᱚᱸᱰᱮ ᱠᱷᱚᱡ ᱜᱮ ᱴᱷᱤᱠ ᱟᱸᱡᱚᱢᱚᱜ ᱠᱟᱱ ᱛᱟᱦᱮᱱᱟ ᱟᱨ ᱛᱚᱯᱟᱜ ᱛᱚᱯᱟᱜ ᱧᱚᱜ ᱟᱸᱡᱚᱢᱚᱜ ᱠᱟᱱᱟ ᱦᱮᱸ ᱦ ᱜᱚᱝᱠᱮ ᱡᱟᱦᱟᱸ ᱴᱷᱮᱡ ᱮᱱᱟᱱ ᱵᱮᱱ ᱛᱟᱦᱮᱸ ᱠᱟᱱᱟ ᱱᱟᱦᱟᱜ ᱚᱸᱰᱮ ᱠᱷᱚᱡ ᱫᱚ ᱱᱟᱦ ᱟᱹᱰᱤ ᱱᱟᱯᱟᱭ ᱟᱸᱡᱚᱢᱚᱜ ᱠᱟᱱ ᱛᱟᱦᱮᱱᱟ ᱟᱨ ᱠᱟᱹᱴᱤᱡ ᱯᱟᱨᱞᱮᱫ ᱱᱤᱛᱚᱜ ᱫᱚ ᱛᱷᱚᱲᱟ ᱜᱟᱱ ᱚᱠᱟᱴᱷᱮ ᱪᱚᱭ ᱰᱤᱥᱴᱟᱵ ᱮᱫ ᱠᱟᱱᱟ ᱟᱫᱚ ᱚᱱᱟᱛᱮ ᱛᱚᱯᱟᱜ ᱛᱚᱯᱟᱜ ᱧᱚᱜ ᱟᱸᱡᱚᱢᱚᱜ ᱠᱟᱱ ᱛᱟᱦᱮᱱᱟ
ᱜᱚᱝᱠᱮ ᱱᱤᱛᱳᱜ ᱟᱸᱡᱚᱢᱚᱜ ᱠᱟᱱᱟ
ᱦᱳᱭ ᱜᱚᱝᱠᱮ ᱱᱤᱛᱚᱜ ᱫᱚ ᱟᱸᱡᱚᱢᱚᱜ ᱠᱟᱱᱟ ᱛᱟᱦᱚᱞᱮ ᱜᱚᱝᱠᱮ ᱵᱚᱪᱷᱚᱨ ᱨᱮ ᱢᱤᱫ ᱫᱚᱢ ᱜᱮᱯᱮ ᱪᱟᱥᱚᱜ ᱛᱟᱦᱮᱱᱟ ᱵᱟᱝ
ᱦᱮᱸ ᱢᱤᱫ ᱫᱷᱟᱣ ᱜᱮ ᱵᱚᱨᱚ ᱦᱩᱲᱩ ᱫᱚ ᱵᱟᱞᱮ ᱪᱟᱥᱟ ᱠᱟ ᱟᱨ ᱱᱚᱛᱮ ᱫᱚ ᱫᱟᱜ ᱨᱮᱱᱟᱜ ᱩᱱᱟᱹᱜ ᱥᱩᱵᱤᱫᱷᱟ ᱵᱟᱹᱱᱩᱜᱼᱟ ᱟᱨ ᱥᱩᱨ ᱠᱚᱨᱮ ᱰᱮᱢ ᱠᱚ ᱠᱟᱹᱴᱤᱡ ᱢᱟᱨᱟᱝ ᱯᱩᱠᱷᱨᱤ ᱤᱱᱠᱟᱹ ᱜᱟᱹᱰᱭᱟᱹ ᱠᱚ ᱵᱟᱹᱱᱩᱜ ᱛᱟᱞᱮᱭᱟ ᱚᱱᱟ ᱠᱷᱟᱹᱛᱤᱨ ᱵᱚᱨᱚ ᱦᱩᱲᱩ ᱫᱚ ᱵᱟᱞᱮ ᱪᱟᱥ ᱵᱟᱲᱟᱭᱟ ᱟᱯᱮ ᱜᱚᱝᱠᱮ ᱚᱱᱛᱮ ᱫᱚ ᱛᱤᱱᱟᱹᱜ ᱫᱷᱟᱣ ᱯᱮ ᱪᱟᱥᱟ ᱦᱩᱲᱩ ᱫᱚ?
ᱦᱳᱭ ᱜᱚᱢᱠᱮ ᱟᱵᱮᱱ ᱡᱮᱢᱚᱱ ᱵᱮᱱ ᱞᱟᱹᱭ ᱠᱮᱫ ᱞᱮᱠᱟᱛᱮ ᱪᱟᱥ ᱠᱟᱹᱢᱤ ᱫᱚ ᱱᱟᱦᱟᱜ ᱞᱮ ᱪᱟᱥᱚᱜ ᱜᱮᱭᱟ ᱟᱫᱚ ᱟᱞᱮ ᱦᱚᱸ ᱚᱱᱠᱟ ᱜᱮ ᱵᱚᱪᱷᱚᱨ ᱨᱮ ᱵᱟᱨ ᱫᱚᱢ ᱜᱮᱞᱮ ᱢᱤᱫ ᱫᱚᱢ ᱜᱮᱞᱮ ᱪᱟᱥᱚᱜ ᱛᱟᱦᱮᱱᱟ ᱟᱫᱚ ᱢᱤᱫ ᱵᱟᱨ ᱠᱚ ᱡᱮᱢᱚᱱ ᱵᱩᱨᱩ ᱱᱟᱞᱟ ᱠᱚ ᱢᱮᱱᱟᱜ ᱛᱟᱠᱚᱣᱟ ᱚᱱᱟ ᱟ ᱵᱩᱨᱩ ᱱᱟᱞᱟ ᱨᱮᱱᱟᱜ ᱫᱟᱜ ᱫᱚ ᱱᱟᱦᱟᱜ ᱟᱹᱰᱤ ᱟᱭᱢᱟ ᱫᱤᱱ ᱦᱟᱹᱵᱤᱡ ᱛᱟᱦᱮᱱᱟ ᱟᱫᱚ ᱡᱷᱟᱨ ᱡᱷᱟᱨᱟᱜᱼᱟ ᱠᱷᱮᱛ ᱠᱚᱥᱮᱫ ᱟᱫᱚ ᱱᱤᱨᱚᱱ ᱦᱟᱹᱵᱤᱡ ᱛᱟᱦᱮᱱ ᱛᱟᱦᱮᱱᱟ ᱟᱫᱚ ᱚᱱᱟ ᱠᱚ ᱠᱷᱮᱛ ᱨᱮᱜᱮ ᱦᱟᱸᱜ ᱩᱱᱠᱩ ᱱᱤᱨᱚᱱ ᱦᱩᱲᱩ ᱠᱚᱠᱚ ᱞᱟᱜᱟᱣ ᱛᱟᱦᱮᱱ ᱜᱮᱭᱟ ᱟᱫᱚ ᱮᱥᱠᱟᱨ ᱠᱷᱮᱛ ᱨᱮ ᱡᱩᱫᱤ ᱠᱚ ᱧᱮᱞᱟ ᱜᱟᱹᱭ ᱰᱟᱝᱨᱟ ᱠᱚ ᱥᱮ ᱢᱮᱨᱚᱢ ᱠᱚ
ᱛᱟᱦᱚᱞᱮ ᱩᱱᱠᱩ ᱫᱚ ᱚᱱᱟ ᱠᱷᱩᱵ ᱟᱨ ᱟᱹᱛᱤᱧ ᱜᱮᱭᱟ ᱱᱟᱦᱟᱜ ᱟᱫᱚ ᱩᱱᱠᱩ ᱚᱱᱟᱛᱮ ᱛᱷᱚᱲᱟ ᱧᱮᱞ ᱦᱚᱸ ᱦᱩᱭᱩᱜᱼᱟ ᱚᱱᱟ ᱫᱚ᱾ ᱮᱥᱠᱟᱨ ᱨᱮᱪᱚ ᱨᱚᱦᱚᱭ ᱠᱷᱟᱡ ᱫᱚ ᱱᱟᱦᱟᱜ ᱟᱫᱚ ᱩᱱᱟᱹᱜ ᱟᱴ ᱫᱚ ᱵᱟᱠᱚ ᱨᱚᱦᱚᱭᱟ ᱢᱤᱫ ᱵᱟᱨ ᱦᱚᱭ ᱜᱮᱠᱚ ᱨᱚᱦᱚᱭ ᱛᱟᱦᱮᱸᱱᱟ᱾
ᱚ ᱦᱳᱭ, ᱜᱚᱝᱠᱮ ᱛᱟᱦᱚᱞᱮ ᱟᱯᱮ ᱟᱹᱛᱩ ᱫᱤᱥᱚᱢ ᱫᱚ ᱪᱮᱫ ᱞᱮᱠᱟᱱᱟ ᱵᱤᱨ ᱜᱟᱡᱟᱲ ᱜᱮᱭᱟᱥ ᱛᱮ ᱱᱤᱠᱟ ᱯᱷᱟᱸᱠᱟ ᱴᱟᱺᱰᱤ?
ᱚᱭ ᱜᱚᱝᱠᱮ ᱟᱵᱚ ᱦᱚᱲ ᱦᱚᱯᱚᱱᱟᱜ ᱟᱹᱛᱩ ᱢᱟᱱ ᱦᱟᱸᱜ ᱵᱮᱱ ᱵᱟᱰᱟᱭ ᱜᱮᱱ ᱦᱟᱸᱜ ᱵᱤᱨ ᱜᱟᱡᱟᱲ ᱢᱟ ᱮᱠᱫᱚᱢ ᱛᱟᱦᱮᱸᱱ ᱜᱮᱭᱟ ᱦᱟᱸᱜ ᱪᱮᱫᱟᱜ ᱡᱮ ᱠᱷᱮᱛ ᱠᱚ ᱢᱮᱱᱟᱜ ᱛᱟᱵᱚᱱᱟ᱾ ᱵᱤᱨ ᱵᱩᱨᱩ ᱨᱮᱜᱮ ᱟᱲᱮ ᱨᱮᱜᱮ ᱠᱷᱮᱛ ᱠᱚ ᱢᱮᱱᱟᱜ ᱛᱟᱵᱚᱱᱟ ᱛᱚ ᱟᱫᱚ ᱠᱷᱮᱛ ᱠᱚ ᱟᱹᱲᱤ ᱠᱚ ᱚᱱᱟ ᱠᱚ ᱥᱚᱵ ᱵᱤᱨ ᱵᱩᱨᱩ ᱨᱮᱜᱮ ᱢᱮᱱᱟᱜᱼᱟ ᱟᱫᱚ ᱟᱞᱮ ᱥᱮᱫ ᱫᱚᱱ ᱦᱟᱸᱜ ᱵᱤᱨ ᱠᱟᱡᱟᱠ ᱢᱮᱱᱟᱜᱼᱟ᱾ ᱡᱮᱢᱚᱱ ᱞᱤᱧ ᱞᱟᱹᱭᱟ ᱥᱟᱨᱡᱚᱢ ᱵᱤᱨ ᱦᱚᱸ ᱢᱮᱱᱟᱜᱼᱟ᱾ ᱱᱚᱝᱠᱟ ᱠᱟᱹᱥᱭᱟᱹ ᱵᱤᱨ ᱦᱚᱸ ᱢᱮᱱᱟᱜᱼᱟ ᱟᱨ ᱱᱚᱝᱠᱟ ᱠᱚ ᱨᱚᱦᱚᱭ ᱠᱟᱜᱼᱟ ᱩᱱᱠᱩ ᱥᱟᱨᱠᱟᱨ ᱥᱮᱫ ᱠᱷᱚᱡ ᱦᱚᱸ ᱚᱱᱠᱟᱱᱟᱜ ᱵᱤᱨ ᱦᱚᱸ ᱢᱮᱱᱟᱜᱼᱟ᱾
ᱟᱫᱚ ᱱᱟᱦᱟᱜ ᱩᱵ ᱠᱚᱫᱚ ᱟᱹᱰᱤ ᱛᱩᱵᱟᱹᱠ ᱩ ᱩᱵ ᱠᱩ ᱦᱳᱭ ᱜᱚᱝᱠᱮ᱾
ᱢᱮᱱ ᱫᱟᱞᱤᱧ ᱟᱞᱮ ᱦᱚᱸ ᱱᱚᱛᱮ ᱥᱟᱨᱡᱟᱹᱣ ᱥᱟᱨᱡᱚᱢ ᱠᱚ ᱦᱟᱱᱟ ᱱᱟᱣᱟ ᱤᱭᱟᱹ ᱠᱚ ᱟᱨ ᱥᱚᱨᱠᱟᱨ ᱥᱮᱱ ᱠᱷᱚᱱ ᱫᱟᱨᱮ ᱠᱚ ᱤᱱᱠᱟᱹ ᱡᱟᱭᱜᱟ ᱥᱚᱨᱠᱟᱨᱟᱜ ᱡᱟᱭᱜᱟ ᱡᱟᱦᱟᱸ ᱠᱚᱨᱮ ᱦᱮᱱᱟᱜᱼᱟ ᱚᱱᱟ ᱠᱚᱨᱮ ᱫᱟᱨᱮ ᱠᱚ ᱠᱚ ᱨᱚᱦᱚᱭ ᱵᱟᱲᱟᱦ ᱠᱟᱫᱟ ᱦᱟᱸᱜ᱾
ᱦᱳᱭ ᱦᱳᱭ ᱦᱳᱭ᱾ ᱚᱱᱟ ᱢᱟ ᱮᱱᱛᱮᱜ ᱠᱟᱱ ᱜᱮ ᱫᱟᱨᱮ ᱠᱚ ᱨᱚᱦᱚᱭ ᱫᱚ ᱱᱟᱦᱟᱸᱜ ᱢᱟᱱᱮ ᱟᱹᱰᱤ ᱞᱟᱹᱠ ᱛᱤ ᱜᱮᱭᱟ ᱪᱮᱫᱟᱜ ᱡᱮ ᱫᱟᱨᱮ ᱠᱷᱚᱡ ᱜᱮ ᱱᱟᱜ ᱟᱵᱚ ᱥᱟᱱᱟᱢ ᱠᱤᱪᱷᱩ ᱪᱷᱩ ᱵᱚᱱ ᱧᱟᱢᱮᱫ ᱠᱟᱱᱟ ᱡᱮᱢᱚᱱ ᱢᱤᱫᱴᱮᱱ ᱥᱟᱦᱟᱱ ᱥᱟᱠᱟᱢ᱾ ᱦᱳᱭ ᱫᱟᱹᱛᱟᱹᱱᱤ ᱥᱮ ᱮᱱᱛᱮᱱ ᱥᱟᱸᱦᱮᱫ ᱵᱚᱱ ᱧᱟᱢᱮᱫ ᱠᱟᱱ ᱜᱮᱭᱟ᱾ ᱟᱨ ᱚᱱᱟ ᱥᱟᱸᱦᱮᱸᱫ ᱫᱚ ᱱᱟᱦᱟᱸᱜ ᱟᱹᱰᱤ ᱟᱵᱚ ᱦᱚᱲᱢᱚ ᱞᱟᱹᱜᱤᱫ ᱛᱮ ᱟᱹᱰᱤ ᱞᱟᱹᱠᱛᱤ ᱜᱤᱭᱟ᱾ ᱵᱤᱱᱟᱹ ᱥᱟᱸᱦᱮᱫ ᱛᱮᱫᱚᱱ ᱦᱟᱸᱜ ᱟᱵᱚ ᱱᱚᱣᱟ ᱫᱷᱟᱹᱨᱛᱤ ᱨᱮ ᱡᱤᱵᱚᱱ ᱵᱟᱵᱚᱱ ᱛᱟᱦᱮᱸ ᱫᱟᱲᱮᱭᱟᱜᱼᱟ᱾ ᱟᱫᱚ ᱚᱱᱟ ᱤᱭᱟᱹᱛᱮ ᱢᱟᱱᱮ ᱥᱚᱵ ᱡᱤᱱᱤᱥ ᱜᱮ ᱛᱮᱦᱮᱸᱱ ᱫᱚᱨᱠᱟᱨ᱾ ᱟᱨ ᱟᱵᱚ ᱚᱱᱟ ᱡᱤᱱᱤᱥ ᱨᱚᱦᱚᱭ ᱫᱚᱨᱠᱟᱨ ᱧᱮᱞ ᱠᱟᱨ ᱡᱚᱛᱚᱱ ᱫᱚᱨᱠᱟᱨ ᱟᱵᱚ ᱢᱟᱹᱱᱢᱤᱭᱟᱜ ᱚᱱᱟᱜᱮ ᱢᱤᱫᱴᱮᱱ ᱡᱩᱢᱤᱭᱟᱹ ᱵᱟᱨᱤ ᱵᱟᱱᱟᱜ ᱠᱟᱱᱟ ᱦᱳᱭᱥᱮ᱾
ᱦᱳᱭ ᱦᱳᱭ ᱜᱚᱝᱠᱮ ᱱᱚᱜᱼᱚᱭ ᱡᱮ ᱟᱵᱮᱱ ᱵᱮᱱ ᱢᱮᱱᱫᱟ ᱡᱮ ᱫᱟᱨᱮ ᱜᱮ ᱟᱹᱰᱤ ᱮᱠᱫᱚᱢ ᱡᱩᱨᱩᱨᱤ ᱜᱮᱭᱟ ᱫᱟᱨᱮ ᱠᱟᱨᱚᱱ ᱫᱟᱛᱟᱱᱤᱡ ᱥᱟᱦᱟᱱ ᱠᱚ ᱟᱨ ᱮᱱᱮ ᱵᱮᱱ ᱢᱮᱱ ᱠᱮᱫᱟ ᱤᱭᱟᱹ ᱥᱟᱥ ᱱᱤᱥᱥᱟᱥ ᱚᱱᱟ ᱟᱨᱦᱚᱸ ᱦᱮᱱᱟᱜᱼᱟ ᱡᱮ ᱫᱟᱨᱮ ᱵᱮᱱ ᱨᱚᱦᱚᱭ ᱞᱮᱠᱷᱟᱱ ᱵᱮᱥᱤ ᱡᱟᱦᱟᱸ ᱥᱮᱱ ᱫᱟᱨᱮ ᱛᱟᱦᱮᱸᱱᱟ ᱚᱱᱟ ᱠᱚᱨᱮ ᱜᱮ ᱵᱤᱥᱤ ᱫᱟᱜ ᱮ ᱡᱟᱲᱤᱭᱟ᱾
ᱦᱳᱭ ᱜᱚᱝᱠᱮ, ᱟ ᱡᱮᱢᱚᱱ ᱵᱮᱱ ᱢᱮᱱ ᱠᱟᱜ ᱞᱮᱠᱟ ᱵᱩᱨᱩ ᱫᱤᱥᱚᱢ ᱵᱮᱱ ᱧᱮᱞ ᱵᱟᱲᱟᱣ ᱠᱟᱜ ᱜᱮᱭᱟ ᱱᱟᱦᱟᱸᱜ᱾ ᱩᱱᱠᱩ ᱥᱮᱫ ᱫᱚᱱ ᱦᱟᱸᱜ ᱵᱩᱨᱩ ᱫᱤᱥᱚᱢ ᱥᱮᱫ ᱫᱚᱱ ᱦᱟᱸᱜ ᱫᱟᱜ ᱨᱮᱭᱟᱜ ᱫᱚ ᱵᱟᱭ ᱠᱚᱢᱤᱭᱟ᱾ ᱪᱮᱫᱟᱜ ᱡᱮ ᱚᱱᱟ ᱵᱩᱨᱩ ᱛᱮᱱ ᱦᱟᱸᱜ ᱫᱟᱜ ᱮ ᱚᱨ ᱟᱹᱜᱩᱭᱟ᱾ ᱟᱨ ᱵᱩᱨᱩ ᱨᱮ ᱟᱭᱢᱟ ᱜᱟᱱ ᱫᱟᱨᱮ ᱠᱚ ᱛᱟᱦᱮᱸᱱᱟ᱾ ᱟᱨ ᱚᱱᱟᱛᱮ ᱡᱟᱹᱞᱫᱤ ᱡᱟᱹᱞᱫᱤ ᱜᱤ ᱵᱩᱨᱩ ᱫᱤᱥᱚᱢ ᱥᱮᱫ ᱫᱚ ᱫᱟᱜ ᱦᱩᱭᱩᱜ ᱛᱟᱦᱮᱸᱱᱟ ᱟᱨ ᱨᱮᱭᱟᱲ ᱫᱤᱱ ᱫᱚ ᱱᱟᱦᱟᱸᱜ ᱟᱹᱰᱤ ᱢᱚᱸᱡᱽ ᱨᱮᱭᱟᱲ ᱜᱮ ᱱᱟᱦᱟᱸᱜ ᱟᱹᱭᱠᱟᱹᱜᱼᱟ ᱵᱩᱨᱩ ᱫᱤᱥᱚᱢ ᱥᱮᱫ ᱫᱚ᱾ ᱟᱨ ᱜᱚᱨᱚᱢ ᱫᱤᱱ ᱫᱚ ᱛᱷᱚᱨᱟ ᱦᱟᱸᱜ ᱠᱚᱥᱴᱚ ᱧᱚᱜ ᱫᱚ ᱟᱹᱭᱠᱟᱹᱜ ᱜᱮᱭᱟ ᱢᱮᱱ ᱨᱮᱦᱚᱸ ᱢᱟᱱᱮ ᱱᱟᱯᱟᱭ ᱫᱚ ᱱᱟᱯᱟᱭ ᱜᱮ ᱟᱹᱭᱠᱟᱹᱜᱼᱟ᱾
ᱦᱮᱸ, ᱵᱩᱨᱩ ᱫᱤᱥᱚᱢ ᱫᱚ ᱱᱟᱯᱟᱭ ᱜᱮ ᱟᱹᱭᱠᱟᱹᱜᱼᱟ ᱥᱤᱛᱩᱝ ᱫᱤᱱ ᱛᱮᱫ ᱫᱚ᱾ ᱟᱹᱰᱤ ᱫᱟᱨᱮ ᱯᱟᱞᱟ ᱦᱟᱣᱟ ᱠᱚ ᱦᱤᱡᱩᱜᱼᱟ᱾ ᱟ ᱟᱞᱮ ᱱᱚᱛᱮ ᱫᱚ ᱵᱩᱨᱩ ᱫᱤᱥᱚᱢ ᱛᱚ ᱵᱟᱝ ᱠᱟᱱ ᱦᱟᱸᱜ ᱟᱞᱮ ᱥᱩᱨ ᱠᱚᱨᱮ ᱜᱮ ᱦᱮᱱᱟᱜᱼᱟ ᱦᱟᱸᱜ ᱵᱩᱨᱩ ᱫᱤᱥᱚᱢ ᱟᱫᱚ ᱚᱱᱛᱮ ᱯᱮᱲᱟ ᱚᱲᱟᱜ ᱠᱚ ᱦᱮᱱᱟᱜᱼᱟ ᱥᱮᱱ ᱵᱟᱲᱟ ᱦᱩᱭ ᱠᱟᱱᱟ ᱦᱟᱸᱜ᱾ ᱟᱹᱰᱤ ᱱᱟᱯᱟᱭ ᱮᱠᱫᱚᱢ ᱡᱟᱭᱜᱟ ᱠᱚ ᱦᱮᱱᱟᱜᱼᱟ᱾
ᱦᱳᱭ ᱜᱚᱝᱠᱮ ᱟᱨ ᱵᱩᱨᱩ ᱫᱤᱥᱚᱢ ᱪᱟᱞᱟᱣ ᱠᱟᱛᱮᱫ ᱱᱟᱦᱟᱭᱜ ᱵᱩᱨᱩ ᱨᱮ ᱫᱮᱡᱚᱜ ᱫᱚ ᱱᱟᱦᱟᱸᱜ ᱟᱹᱰᱤ ᱢᱚᱱᱮ ᱵᱚᱱᱟ᱾ ᱪᱮᱫᱟᱜ ᱡᱮ ᱵᱩᱨᱩ ᱨᱮ ᱫᱮᱡᱚᱜ ᱨᱮᱭᱟᱜ ᱢᱟᱱᱮ ᱨᱟᱹᱥᱠᱟᱹ ᱟᱹᱰᱤ ᱱᱟᱯᱟᱭ ᱟᱹᱭᱠᱟᱹᱜᱼᱟ ᱢᱟᱱᱮ ᱪᱮᱛᱟᱱ ᱞᱟᱯᱷᱟᱝ ᱫᱮᱡᱚᱜ ᱨᱮᱱᱟᱜ ᱨᱟᱹᱥᱠᱟᱹ ᱠᱚᱫᱚ ᱡᱚᱛᱚ ᱦᱚᱲᱟᱜ ᱜᱮ ᱛᱮᱦᱮᱸᱱᱟ ᱡᱚᱠᱷᱚᱱ ᱟᱹᱞᱤᱧ ᱚᱠ ᱠᱟᱹᱴᱤᱡ ᱞᱤᱧ ᱛᱟᱦᱮᱸ ᱠᱟᱱᱟ ᱩᱱ ᱚᱠᱛᱮ ᱫᱚ ᱱᱷᱟᱜ ᱟᱹᱞᱤᱧ ᱫᱚ ᱵᱩᱨᱩ ᱱᱟᱦᱟᱸᱜ ᱠᱟᱡᱟᱠ ᱞᱤᱧ ᱫᱮᱡᱚᱜ ᱠᱟᱱ ᱛᱟᱦᱮᱱᱟ᱾ ᱟᱫᱚ ᱢᱮᱱᱠᱷᱟᱱ ᱱᱤᱛ ᱞᱟᱹᱴᱩ ᱠᱟᱛᱮᱫ ᱦᱟᱨᱟ ᱡᱩᱣᱟᱹᱱ ᱠᱟᱛᱮᱫ ᱫᱚ ᱱᱟᱦᱟᱸᱜ ᱚᱱᱠᱟ ᱵᱟᱝ ᱥᱮᱱ ᱦᱩᱭ ᱠᱟᱱᱟ ᱡᱚᱴᱟᱣ ᱠᱚ ᱥᱟᱶᱛᱮ ᱟᱨ ᱵᱟᱠᱷᱟᱡ ᱱᱟᱦᱟᱸᱜ ᱟᱨ ᱫᱤᱱᱟᱹᱢ ᱜᱮ ᱫᱮᱡ ᱠᱚ ᱵᱟᱲᱟ ᱠᱚ ᱦᱩᱭᱩᱜ ᱠᱟᱱ ᱛᱟᱦᱮᱸᱱᱟ᱾
ᱚ ᱦᱳᱭ ᱜᱚᱢᱠᱮ ᱟᱞᱮ ᱦᱚᱸ ᱡᱚᱴᱟᱣ ᱥᱚᱸᱜᱮ ᱜᱮ ᱥᱮᱱ ᱵᱟᱲᱟᱭ ᱦᱩᱭᱩᱜ ᱠᱟᱱ ᱛᱟᱦᱮᱸᱫ ᱱᱤᱛᱚᱝ ᱫᱚ ᱟᱫᱚ ᱵᱟᱝ ᱥᱮᱱ ᱦᱩᱭ ᱵᱟᱲᱟ ᱦᱩᱭ ᱟᱠᱟᱱᱟ ᱚᱲᱟᱜ ᱠᱚᱨᱮᱫ ᱠᱟᱹᱢᱤ ᱤᱠᱷᱟᱹᱛᱮ ᱦᱩᱲᱩ ᱠᱚ ᱪᱟᱥᱵᱟᱥ ᱦᱩᱭᱩᱜ ᱠᱟᱱᱟ
ᱦᱳᱭ ᱦᱳᱭ
ᱟᱨ ᱜᱚᱝᱠᱮ ᱛᱟᱦᱚᱞᱮ ᱵᱚᱞ ᱠᱚᱫᱚ ᱵᱮᱱ ᱠᱷᱮᱞ ᱵᱟᱲᱟᱜᱼᱟ ᱥᱮ ᱵᱟᱝ
ᱦᱳᱭ ᱜᱚᱢᱠᱮ ᱵᱚᱞ ᱠᱚᱫᱚ ᱠᱷᱮᱞᱳᱰ ᱦᱩᱭᱩᱜ ᱜᱮᱭᱟ ᱱᱟᱦᱟᱸᱜ ᱟᱨ ᱱᱚᱜᱼᱚᱸᱭ ᱦᱟᱸᱜ ᱟᱹᱫᱤᱵᱟᱹᱥᱤ ᱫᱤᱵᱚᱥ ᱥᱮᱴᱮᱨᱚᱜ ᱠᱟᱱ ᱛᱟᱵᱚᱱᱟ ᱦᱟᱸᱜ ᱟᱨ ᱚᱱᱟ ᱞᱟᱥᱟᱲᱦᱟᱸᱜ ᱛᱮᱜᱮ ᱱᱟᱦᱟᱸᱜ ᱟᱞᱮᱥᱮᱫ ᱫᱚ ᱱᱟᱦᱟᱸᱜ ᱠᱷᱮᱞᱟ ᱢᱮᱱᱟᱜ ᱛᱟᱞᱮᱭᱟ ᱥᱩᱨ ᱫᱤᱱ ᱱᱟᱦᱟᱸᱜ ᱦᱩᱭᱩᱜᱼᱟ ᱟᱫᱚ ᱟᱹᱰᱤ ᱞᱟᱹᱴᱩ ᱠᱷᱮᱞᱟ ᱜᱮ ᱦᱩᱭᱩᱜᱼᱟ ᱟᱫᱚ ᱱᱟᱦᱟᱸᱜ ᱚᱸᱰᱮ ᱜᱮ ᱠᱷᱮᱞᱳ ᱢᱮᱱᱟᱜᱼᱟ ᱟᱫᱚ ᱴᱟᱺᱰᱤ ᱠᱚ ᱱᱟᱦᱟᱸᱜ ᱠᱚ ᱵᱮᱱᱟᱣ ᱡᱩᱛᱮᱜ ᱠᱟᱱᱟ ᱱᱤᱛ ᱠᱷᱚᱡ ᱜᱮ ᱱᱟᱦᱟᱸᱜ ᱪᱟᱨ ᱛᱟᱹᱨᱤᱠᱷ ᱠᱷᱚᱡ ᱮᱛᱚᱦᱚᱵ ᱢᱮᱱᱟᱜ ᱛᱟᱞᱮᱭᱟ᱾ ᱟᱫᱚ ᱚᱸᱰᱮ ᱜᱮ ᱞᱟᱹᱴᱩ ᱠᱷᱮᱞᱟ ᱫᱚ ᱮᱦᱚᱵ ᱫᱚᱞᱮ ᱜᱟᱛᱮᱜᱼᱟ ᱦᱟᱸᱜ ᱱᱮᱥ ᱫᱚ ᱦᱳᱭ
ᱦᱳᱭ ᱜᱚᱢᱠᱮ ᱛᱟᱦᱚᱞᱮ ᱤᱭᱟᱹ ᱯᱮᱠᱴᱤᱥ ᱫᱚ ᱥᱮᱛᱟᱜ ᱦᱚᱸᱵᱮᱱ ᱥᱮᱱᱚᱜᱼᱟ ᱥᱮ ᱥᱤᱛᱳ ᱥᱮᱛᱟᱜ ᱛᱮᱵᱮᱱ ᱥᱮᱱᱚᱜᱼᱟ ᱥᱮ ᱟᱹᱭᱩᱵ ᱦᱚᱸ?
ᱦᱳᱭ ᱜᱚᱝᱠᱮ ᱟᱹᱰᱤ ᱱᱟᱯᱟᱭ ᱠᱟᱛᱷᱟ ᱵᱮᱱ ᱢᱮᱱ ᱠᱮᱼᱟ᱾ ᱟᱨ ᱵᱟᱱᱟᱨ ᱵᱮᱞᱟ ᱜᱮ ᱱᱟᱦᱟᱜ ᱥᱮᱛᱟᱜ ᱨᱮᱫᱚ ᱱᱟᱦᱟᱜ ᱠᱷᱟᱹᱞᱤ ᱫᱟᱹᱲ ᱠᱚ ᱪᱟᱞᱟᱜ ᱦᱩᱭᱩᱜᱼᱟ ᱛᱷᱚᱲᱟ ᱦᱚᱲᱢᱚ ᱠᱚ ᱯᱷᱤᱨᱤ ᱞᱟᱹᱜᱤᱫ ᱛᱮ, ᱟᱨ ᱟᱭᱩᱵ ᱵᱮᱞᱟ ᱫᱚ ᱱᱟᱦᱟᱜ ᱜᱟᱛᱮᱜ ᱦᱩᱭᱩᱜ ᱛᱟᱦᱮᱱᱟ ᱠᱷᱮᱞᱳᱰ ᱛᱟᱦᱮ ᱱᱟᱞᱮ ᱟᱫᱚ ᱴᱟᱺᱰᱤ ᱠᱚᱨᱮ ᱟᱞᱮᱻ ᱜᱮ ᱱᱟᱦᱟᱜ ᱛᱤᱱᱟᱹᱜ ᱠᱚᱲᱟ ᱠᱚ ᱢᱮᱱᱟᱜ ᱠᱚᱣᱟ ᱡᱚᱛᱚ ᱟᱫᱚ ᱱᱟᱦᱟᱜ ᱟᱞᱮ ᱜᱮᱞᱮ ᱜᱟᱛᱮᱜ ᱛᱟᱦᱮᱱᱟ ᱟᱫᱚ ᱜᱟᱛᱮ ᱠᱟᱛᱮᱫ ᱱᱟᱦᱟᱜ ᱚᱱᱠᱟ ᱢᱟᱱᱮ ᱠᱷᱮᱞ ᱨᱮᱭᱟᱜ ᱚᱱᱟ ᱢᱮᱪ ᱨᱮᱭᱟᱜ ᱞᱮ ᱛᱮᱭᱟᱨᱤᱭᱮᱫ ᱠᱟᱱᱟ ᱱᱟᱦᱟᱜ ᱟᱫᱚ ᱚᱱᱟ ᱠᱚᱜᱮ ᱱᱟᱯᱟᱭ ᱜᱮ ᱟᱹᱭᱠᱟᱹᱜ ᱛᱟᱦᱮᱱᱟ ᱜᱟᱛᱮ᱾ ᱛᱤᱨ ᱨᱮ ᱟᱨ ᱚᱱᱛᱮ ᱫᱚ ᱜᱟᱛᱮ ᱠᱚ ᱯᱷᱩᱴᱵᱚᱞ ᱠᱚ ᱜᱟᱛᱮᱜ ᱛᱟᱦᱮᱱᱟ ᱵᱮᱱ ᱥᱮ ᱵᱟᱝ ᱟᱵᱮᱱ ᱫᱚ᱾
ᱱᱚᱛᱮ ᱦᱚᱸ ᱵᱚᱞ ᱠᱷᱮᱞ ᱠᱷᱮᱞᱳᱰ ᱦᱩᱭᱩᱜ ᱜᱮᱭᱟ ᱥᱮᱛᱟᱜ ᱫᱚ᱾ ᱵᱟᱝᱠᱚ ᱥᱮᱱᱚᱜᱼᱟ ᱩᱱᱟᱹᱜ ᱦᱚᱲ ᱫᱚ ᱢᱤᱫᱵᱟᱨ ᱦᱚᱲ ᱠᱚ ᱥᱮᱱᱚᱜᱼᱟ᱾ ᱟᱹᱭᱩᱵ ᱠᱚ ᱥᱮᱱᱚᱜᱼᱟ ᱰᱷᱮᱨ ᱧᱚᱜ ᱦᱚᱲ᱾
ᱦᱩᱸ᱾ ᱦᱳᱭ ᱥᱮᱛᱟᱜ ᱵᱮᱞᱟ ᱫᱚ ᱱᱟᱦᱟᱜ ᱚᱱᱠᱟ ᱚᱱᱠᱟ ᱠᱷᱩᱲᱭᱟᱹ ᱦᱚᱲ ᱠᱚᱫᱚ ᱦᱟᱜ ᱵᱟᱠᱚ ᱪᱟᱞᱟᱣ ᱫᱟᱲᱮᱭᱟᱜᱼᱟ ᱵᱟᱠᱚ ᱵᱮᱨᱮᱫ ᱫᱟᱲᱮᱭᱟᱜᱼᱟ ᱛᱚ ᱦᱳᱭᱥᱮ᱾ ᱟᱨ ᱟᱥᱠᱮᱛ ᱜᱮᱠᱚ ᱟᱹᱭᱠᱟᱹᱣᱟ ᱚᱱᱟ ᱤᱭᱟᱹᱛᱮ ᱵᱟᱠᱚ ᱢᱚᱱᱮᱭᱟᱜ ᱛᱟᱦᱮᱱᱟ ᱦᱳᱭ᱾
ᱦᱳᱭ ᱟᱨ ᱱᱮᱛᱟᱨ ᱫᱚ ᱠᱟᱹᱢᱤ ᱫᱤᱱ ᱦᱩᱲᱩ ᱦᱩᱲᱩ ᱦᱩᱲᱩ ᱪᱟᱥ ᱵᱟᱥ ᱫᱤᱱ ᱚᱱᱟ ᱤᱠᱷᱟᱹ ᱛᱮᱦᱚᱸ ᱥᱮᱛᱟᱜ ᱵᱮᱨᱮᱫ ᱠᱟᱛᱮᱜ ᱟᱲᱮᱟᱜ ᱠᱚ ᱱᱟᱦᱮᱞ ᱥᱤ ᱠᱚ ᱥᱮᱱᱚᱜᱼᱟ ᱡᱚᱴᱟᱣ ᱠᱚ ᱚᱱᱟ ᱠᱷᱟᱹᱛᱤᱨ ᱥᱮᱛᱟᱜ ᱫᱚ ᱦᱚᱲ ᱵᱟᱝᱠᱚ ᱦᱮᱡ ᱵᱟᱲᱟᱜᱼᱟ᱾